ᱟᱡᱚᱢᱚᱜ ᱠᱟᱱᱟ
ᱦᱮᱸ ᱟᱸᱡᱚᱢᱚᱜ ᱠᱟᱱᱟ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱛᱚ ᱪᱮᱫ ᱠᱚ ᱪᱤᱠᱟᱹ ᱵᱟᱲᱟ ᱦᱳᱭᱳᱜ ᱠᱟᱱᱟ ᱱᱤᱛ ᱛ ᱱᱟᱯᱟᱭ ᱵᱟᱲᱟ ᱜᱮ ᱟᱹᱵᱤᱱ ᱫᱚ
ᱟᱨ ᱟᱹᱞᱤᱧ ᱦᱚᱸ ᱱᱟᱯᱟᱭ ᱜᱮ ᱱᱤᱛᱚᱜ ᱫᱚ ᱪᱟᱸᱫᱳ ᱵᱚᱸᱜᱟ ᱫᱟᱭᱟ ᱛᱮ
ᱟᱪᱪᱷᱟ
ᱫᱤᱭᱮ ᱪᱮᱫ ᱵᱚᱞᱛᱮ ᱦᱚᱸᱜᱼᱚᱭ ᱛᱚ ᱚᱲᱟᱜ ᱠᱚᱨᱮ ᱜᱮ ᱢᱮᱱᱟᱜ ᱞᱤᱧᱟᱹ ᱟᱯᱮᱜᱮ ᱪᱮᱫ ᱠᱚᱯᱮ ᱪᱤᱠᱟᱹᱭᱮᱫᱟ
ᱟᱞᱮᱫ ᱫᱚ ᱱᱚᱜᱼᱚᱭ ᱪᱟᱥ ᱠᱟᱹᱢᱤ ᱠᱚ ᱪᱟᱞᱟᱣ ᱵᱟᱲᱟᱜ ᱠᱟᱱᱟ ᱛᱚ ᱟᱫᱚ ᱚᱱᱟ ᱠᱚᱜᱮ ᱠᱟᱹᱢᱤ ᱵᱟᱲᱟ ᱦᱩᱭᱩᱜ ᱠᱟᱱᱟ
ᱚ ᱛᱟᱦᱚᱞᱮ ᱟᱯᱮ ᱫᱚ ᱦᱩᱲᱩ ᱨᱚᱦᱚᱭ ᱠᱚᱯᱮ ᱯᱩᱨᱟᱹᱣ ᱟᱹᱜᱩ ᱠᱮᱫᱟ ᱯᱮ ᱥᱮ ᱪᱮᱫ ᱞᱮᱠᱟ
ᱵᱟᱝᱜᱮ ᱦᱚᱞᱟ ᱠᱷᱚᱱ ᱮᱦᱚᱵ ᱦᱳᱭ ᱟᱠᱟᱱᱟ
ᱚ ᱦᱚᱞᱟ ᱠᱷᱚᱱ ᱯᱮ ᱫᱷᱩᱨᱟᱹᱣ ᱠᱟᱱᱟ
ᱦᱮᱸ
ᱟᱫᱚ ᱪᱮᱫ ᱞᱮᱠᱟ ᱟᱯᱮ ᱫᱚ ᱥᱮᱨᱢᱟ ᱡᱟᱹᱲᱤ ᱵᱷᱚᱨᱥᱟ ᱜᱮ ᱯᱮ ᱢᱟᱱᱮ ᱯᱮ ᱪᱟᱥ ᱮᱫᱟ ᱥᱮ ᱟᱨᱚ ᱚᱱᱠᱟ ᱡᱟᱦᱟᱱᱟᱜ ᱥᱩᱡᱳᱜᱽ ᱥᱩᱵᱤᱫᱟ ᱢᱮᱱᱟᱜ ᱛᱟᱯᱮᱭᱟ
ᱥᱮᱨᱢᱟ ᱡᱟᱹᱲᱤ ᱜᱮ ᱟᱞᱮ ᱥᱮᱫ ᱫᱚ ᱚᱱᱮ ᱡᱟᱦᱟᱸ ᱪᱮᱫ ᱠᱚ ᱞᱟᱹᱭᱟ ᱥᱟᱢ ᱢᱟᱨᱥᱟᱞ ᱥᱮ ᱚᱱᱠᱟ ᱚᱱᱠᱟᱱᱟᱜ ᱫᱚ ᱪᱮᱫ ᱦᱚᱸ ᱵᱟᱹᱱᱩᱜ ᱛᱟᱞᱮ ᱟᱞᱮᱥᱮᱫ ᱫᱚ ᱢᱟᱱᱮ ᱫᱷᱤᱨᱤ ᱜᱮᱭᱟ ᱛᱚ ᱟᱞᱮ ᱱᱚᱱᱛᱮ ᱫᱚ ᱟᱫᱚ ᱫᱟᱜ ᱠᱚ ᱵᱟᱝ ᱧᱟᱢᱚᱜ ᱜᱮᱭᱟ ᱚᱱᱠᱟ ᱫᱚ
ᱚ
ᱡᱩᱫᱤ ᱫᱟᱜ ᱠᱮᱫ ᱠᱷᱟᱱ ᱜᱮ ᱪᱟᱥ ᱦᱩᱭᱩᱜ ᱛᱟᱞᱮᱭᱟ ᱟᱨ ᱵᱟᱝᱠᱷᱟᱱ ᱫᱚ ᱵᱟᱝᱜᱮ
ᱚ ᱛᱟᱦᱚᱞᱮ ᱫᱟᱜ ᱟᱠᱟᱫ ᱜᱮᱭᱟᱭ ᱡᱟᱹᱱᱤᱡ ᱟᱯᱮ ᱥᱮᱱ ᱫᱚ ᱚᱱᱟᱛᱮ ᱨᱚᱦᱚᱭ ᱯᱮ ᱫᱷᱩᱨᱟᱹᱣ ᱟᱠᱟᱱᱟ ᱦᱮᱸ ᱵᱟᱝ
ᱦᱮᱸ ᱦᱮᱸ ᱚᱱᱠᱟ ᱫᱚᱢᱮ ᱫᱚ ᱵᱟᱝ ᱳᱭ ᱟᱨᱠᱤ ᱠᱚᱢ ᱠᱚᱢ ᱜᱮ
ᱚ ᱟᱞᱮᱫ ᱫᱚ ᱱᱚᱜᱼᱚᱭ ᱟᱞᱮ ᱫᱚ ᱟᱹᱣᱨᱤ ᱞᱮ ᱫᱷᱩᱨᱟᱹᱜᱼᱟ ᱟᱨᱠᱤ ᱱᱤᱛᱚᱜ ᱦᱚᱸ ᱟᱫᱚ ᱱᱚᱜᱼᱭ ᱫᱟᱜ ᱨᱮᱱᱟᱜ ᱛᱚ ᱚᱱᱠᱟ ᱠᱚᱱᱚ ᱴᱷᱤᱠᱟᱹᱱ ᱵᱟᱹᱱᱩᱜᱼᱟ
ᱦᱳᱭ ᱦᱳᱭ
ᱟᱨ ᱟᱞᱮ ᱦᱚᱸ ᱚᱱᱠᱟᱜᱮ ᱫᱷᱤᱨᱤ ᱫᱤᱥᱚᱢ ᱜᱮ ᱫᱷᱤᱨᱤ ᱪᱟᱹᱴᱟᱹᱱᱤ ᱛᱚ ᱚᱱᱟ ᱞᱟᱹᱜᱤᱫ ᱛᱮ ᱟᱨᱠᱤ ᱠᱷᱮᱛᱨᱮ ᱚᱱᱠᱟ ᱫᱟᱜ ᱦᱚᱸᱛᱚ ᱵᱟᱝ ᱛᱵᱟᱜ ᱠᱟᱱᱟ ᱡᱮ ᱨᱚᱦᱚᱭ ᱞᱮ ᱫᱷᱩᱨᱟᱹᱜ-ᱟ ᱢᱟᱨᱟᱝ ᱧᱚᱜᱼᱟ ᱫᱟᱜ ᱞᱮᱠᱷᱟᱱ ᱱᱚᱜ-ᱚᱭ ᱛᱚ ᱫᱟᱜ ᱨᱮᱱᱟᱜ ᱛᱚ ᱚᱱᱠᱟ
ᱠᱟᱹᱴᱤᱡ ᱠᱟᱹᱴᱤᱡ ᱮ ᱫᱟᱜ ᱮᱫᱟ ᱮᱭ ᱟᱨᱠᱤ ᱥᱟᱨᱟ ᱫᱤᱱ ᱠᱚᱠᱷᱚᱱᱳ ᱠᱚᱠᱷᱚᱱᱳ ᱠᱳᱱᱳ ᱫᱤᱱ ᱫᱚ ᱧᱮᱞᱚᱜ ᱠᱟᱱᱟ ᱥᱟᱨᱟ ᱫᱤᱱ ᱜᱮ ᱫᱟᱜ ᱮᱫᱟ ᱟᱨ ᱠᱟᱹᱴᱤᱡ ᱠᱟᱹᱴᱤᱡ ᱟᱨᱠᱤ ᱡᱷᱤᱯᱤᱨ ᱡᱷᱤᱯᱤᱨ
ᱟᱪᱪᱷᱟ ᱟᱪᱪᱷᱟ ᱦᱮᱸ ᱟᱞᱮ ᱥᱮᱫ ᱦᱚᱸ ᱚᱱᱠᱟ ᱜᱮ ᱟᱨᱠᱤ ᱦᱮᱸ ᱦᱳᱭ ᱦᱳᱭ ᱫᱚᱢᱮ ᱫᱚ ᱵᱟᱝ ᱟᱨᱠᱤ
ᱜᱩᱯᱤ ᱠᱚ ᱪᱟᱞᱟᱣ ᱨᱮᱦᱚᱸ ᱩᱱᱠᱩ ᱢᱮᱨᱚᱢ ᱦᱚᱸ ᱴᱷᱤᱠ ᱴᱷᱟᱠ ᱵᱟᱠᱚ ᱟᱹᱛᱤᱧ ᱠᱟᱱᱟ ᱠᱷᱮᱛ ᱨᱮ ᱠᱚ ᱨᱩᱭᱟᱹᱲ ᱦᱤᱡᱩᱜ ᱠᱟᱱᱟ ᱠᱚ
ᱦᱮᱸ ᱟᱫᱚ ᱟᱞᱮ ᱥᱮᱫ ᱢᱟ ᱟᱹᱛᱤᱧ ᱡᱟᱭᱜᱟ ᱫᱚ ᱢᱮᱱᱟᱜ ᱫᱚ ᱢᱮᱱᱟᱜ-ᱟ ᱢᱮᱱᱠᱷᱟᱱ ᱠᱷᱮᱛ ᱵᱟᱸᱛᱠᱚᱨᱮ ᱫᱚ ᱵᱟᱞᱮ ᱟᱹᱛᱤᱧ ᱫᱟᱲᱮᱭᱟᱠᱚᱣᱟ ᱛᱚ ᱛᱚᱞᱟ ᱠᱚ ᱠᱚ ᱨᱚᱦᱚᱭ ᱟᱠᱟᱫᱟ ᱱᱤᱭᱟᱹ ᱥᱚᱢᱚᱭ ᱫᱚ
ᱚ ᱦᱮᱸ ᱛᱚᱞᱟ ᱠᱚᱫᱚ ᱠᱚ ᱨᱚᱦᱚᱭ ᱠᱟᱜ ᱜᱮᱭᱟ ᱟᱫᱚ ᱦᱮᱸ ᱚᱱᱠᱟ ᱜᱚᱰᱟ ᱟᱨᱠᱤ ᱟᱞᱮ ᱥᱮᱱ ᱫᱚ ᱜᱚᱰᱟ ᱠᱚ ᱢᱮᱱᱟᱜ-ᱟ ᱛᱚ ᱵᱤᱨ ᱢᱮᱱᱟᱜ-ᱟ ᱴᱩᱠ ᱴᱟᱠ ᱟᱨᱠᱤ ᱵᱤᱨ ᱨᱮ ᱜᱚᱰᱟᱨᱮ ᱚᱱᱠᱟ ᱞᱮ ᱟᱹᱛᱤᱧ ᱠᱚᱣᱟ
ᱟᱪᱪᱷᱟ ᱟᱪᱷᱟ ᱟᱪᱪᱷᱟ
ᱮᱢᱱᱤ ᱟᱞᱮᱫ ᱫᱚ ᱱᱚᱣᱟ ᱵᱚᱨᱥᱟ ᱨᱮᱫᱚ ᱡᱮ ᱦᱩᱲᱩ ᱨᱚᱦᱚᱭ ᱦᱚᱛᱮᱡ ᱛᱮ ᱟᱛᱤᱱᱧ ᱨᱮᱱᱟᱜ ᱡᱟᱭᱜᱟ ᱵᱟᱹᱱᱩᱜ-ᱟ ᱟᱛᱤᱧ ᱨᱮᱱᱟᱜ ᱡᱟᱭᱜᱟ ᱫᱚ ᱢᱮᱱᱟᱜ-ᱟ ᱮᱢᱱᱤ ᱜᱚᱰᱟ ᱢᱮᱱᱟᱜ-ᱟ ᱱᱮᱛᱟᱨ ᱫᱚ ᱡᱮᱦᱮᱛᱩ ᱫᱟᱜ ᱮᱫᱟᱭ ᱛᱚ ᱟᱨ ᱫᱟᱨᱮ-ᱨᱮ ᱥᱟᱠᱟᱢ ᱠᱚᱦᱚᱸ ᱡᱮᱦᱮᱛᱩ ᱥᱟᱜᱮᱱᱚ ᱠᱟᱱᱟ ᱛᱚ ᱜᱷᱟᱥ ᱠᱚᱸ ᱥᱟᱜᱮᱱᱚᱜ ᱠᱟᱱᱟ ᱛᱚ ᱡᱚᱢ ᱛᱮᱫᱚ ᱥᱮᱨᱚᱠᱚᱢ ᱡᱚᱢ ᱵᱟᱦᱮᱨᱮ ᱨᱮ ᱟᱨᱠᱤ ᱜᱚᱰᱟᱨᱮ ᱜᱷᱟᱥ ᱠᱚ ᱠᱚᱠᱚ ᱧᱟᱢᱮᱫ ᱜᱮᱭᱟ ᱠᱚ
ᱟᱪᱪᱷᱟ ᱦᱮᱸ ᱦᱩᱸ ᱦᱩᱸ
ᱚᱥᱩᱵᱤᱫᱟ ᱫᱚ ᱵᱟᱝ ᱦᱩᱭᱩᱜ ᱠᱟᱱᱟ ᱩᱱᱠᱩᱣᱟᱜ ᱦᱚᱸ
ᱦᱳᱭ ᱛᱟᱦᱚᱞᱮ ᱛᱤᱥᱮ ᱫᱟᱜ ᱡᱟᱹᱲᱤᱭᱟᱯᱮᱭᱟ ᱩᱱᱠᱷᱚᱱ ᱯᱮ ᱨᱚᱦᱚᱭ ᱯᱮ ᱮᱦᱚᱸᱵᱟ ᱥᱮ ᱪᱮᱫ
ᱦᱮᱸ ᱛᱤᱥ-ᱮ ᱫᱟᱜ ᱡᱟᱹᱲᱤᱭᱟᱞᱮ ᱦᱟᱜ ᱩᱱ ᱥᱚᱢᱚᱭ ᱨᱚᱦᱚᱭ-ᱞᱮ ᱮᱛᱚᱦᱚᱵᱟ ᱟᱫᱚ ᱱᱚᱦᱚᱜ ᱫᱟᱜ ᱡᱟᱹᱲᱤ ᱠᱟᱛᱮ ᱱᱤᱛᱚ ᱵᱟᱭ ᱫᱟᱡᱟᱲᱤᱭᱫᱟ ᱱᱚᱼᱚᱭ ᱡᱮᱢᱚᱱ ᱟᱥᱟᱲ ᱵᱚᱸᱜᱟ ᱯᱟᱨᱚᱢᱮᱱᱟ ᱥᱟᱱ ᱵᱚᱞᱚᱭᱮᱱᱟ ᱛᱟᱦᱚᱞᱮ ᱟᱫᱚ ᱛᱤᱥ ᱵᱚᱱ ᱨᱚᱦᱚᱭᱟ
ᱦᱩᱸ ᱦᱩᱸ
ᱞᱟᱦᱟ ᱛᱮᱫᱚ ᱚᱱᱠᱟ ᱫᱚ ᱵᱟᱝ ᱦᱩᱭᱩᱜ ᱠᱟᱱ ᱛᱟᱦᱮᱱᱟ ᱞᱟᱦᱟ ᱛᱮᱫᱚ ᱟᱥᱟᱲ ᱟᱥᱟᱲ ᱟᱥᱟᱲ ᱨᱮᱠᱚ ᱨᱚᱦᱚᱭᱮᱫ ᱛᱟᱦᱮᱱᱟ ᱟᱥᱟᱲ ᱥᱟᱱ ᱨᱮᱱᱟᱜ ᱦᱚᱭᱛᱚ ᱯᱚᱱᱮᱨᱚ ᱛᱟᱹᱨᱤᱠᱷ ᱚᱵᱫᱤ ᱦᱚᱭᱛᱳ ᱦᱟᱵᱤᱡ ᱛᱮᱠᱚ ᱨᱚᱦᱚᱭᱮᱫ ᱛᱟᱦᱮᱱᱟ ᱱᱮᱛᱟᱨ ᱫᱚ ᱟᱥᱟᱲ ᱯᱟᱨᱚᱢ ᱱᱟ ᱥᱟᱱ ᱵᱚᱞᱚᱭᱮᱱᱟ ᱮᱱᱛᱮ ᱨᱮᱦᱚᱸ ᱟᱫᱚᱢ ᱦᱚᱲ ᱫᱚ ᱨᱚᱦᱚᱭ ᱜᱮ ᱵᱟᱠᱚ ᱮᱛᱚᱦᱚᱵ ᱟᱠᱟᱜ-ᱟ
ᱦᱮᱸ ᱦᱮᱸ
ᱢᱟᱱᱮ ᱪᱮᱫ ᱞᱮᱠᱟ ᱢᱟᱱᱮ ᱚᱠᱛᱚ ᱥᱟᱶ ᱥᱟᱶᱛᱮ ᱥᱟᱱᱟᱢ ᱞᱮᱠᱟᱱᱟᱜ ᱟᱵᱚᱦᱟᱣᱟ ᱦᱚᱸ ᱵᱚᱫᱚᱞ ᱤᱫᱤᱹᱜ ᱠᱟᱱᱟ
ᱦᱳᱭ
ᱦᱮᱸ ᱥᱮ ᱵᱟᱝ ᱢᱟᱱᱮ ᱡᱟᱦᱟᱸᱨᱮ ᱡᱟᱦᱟᱸᱨᱮ ᱚᱠᱛᱚ ᱛᱟᱦᱮᱸ ᱠᱟᱱᱟ ᱡᱮ ᱚᱱᱟ ᱟᱥᱟᱲ ᱵᱚᱸᱜᱟ ᱠᱚ ᱟᱥᱟᱲ ᱵᱚᱸᱜᱟ ᱠᱚ ᱨᱚᱦᱚᱭᱟ ᱵᱷᱟᱫᱚᱨ ᱵᱚᱸᱜᱟ ᱠᱚ ᱦᱮᱲᱦᱮᱫᱟ ᱱᱮᱛᱟᱨ ᱱᱮᱛᱟᱨ ᱫᱚ ᱵᱷᱟᱫᱚᱨ ᱵᱚᱸᱜᱟ ᱦᱚᱠᱚ ᱨᱚᱦᱚᱭ-ᱮᱫᱟ
ᱦᱩᱸ ᱦᱩᱸ
ᱚᱠᱟ ᱠᱟᱹᱢᱤ ᱦᱚᱸ ᱚᱠᱛᱚ ᱨᱮ ᱚᱠᱛᱚ ᱱᱟᱹᱯᱤᱛ ᱫᱚ ᱵᱟᱝ ᱦᱩᱭᱩᱜ ᱠᱟᱱᱟ
ᱦᱮᱸ ᱟᱫᱚ ᱵᱩᱡ ᱫᱟᱲᱮᱭᱟᱜ ᱠᱟᱱ ᱜᱮᱭᱟᱵᱤᱱ ᱛᱚ ᱱᱮᱛᱟᱨ ᱫᱚ ᱪᱮᱫᱠᱟ ᱪᱟᱞᱟᱜ ᱠᱟᱱᱟ ᱡᱟᱢᱟᱱᱟ ᱜᱮ
ᱦᱮᱸ ᱥᱮ ᱛᱞᱤᱧ ᱵᱩᱡᱷᱟᱹᱣ ᱫᱟᱲᱮᱭᱟᱜ
ᱦᱮᱸ ᱵᱤᱨ ᱵᱩᱨᱩ ᱠᱚᱦᱚᱸ ᱛᱚ ᱠᱚᱢ ᱪᱟᱵᱟᱜ ᱠᱟᱱ ᱛᱟᱵᱚᱱᱟ ᱛᱚ ᱱᱮᱛᱟᱨ ᱫᱚ ᱟᱫᱚ ᱫᱟᱨᱮ ᱱᱟᱲᱤᱜᱮ ᱡᱩᱫᱤ ᱵᱟᱝ ᱛᱟᱦᱮᱱ ᱛᱟᱵᱚᱱᱟ ᱛᱚ ᱫᱟᱜᱟᱭ ᱪᱤᱠᱟᱹᱛᱮ
ᱦᱮᱸ ᱱᱚᱣᱟ ᱨᱤᱱᱤᱡ ᱫᱟᱭᱤᱛ ᱫᱚ ᱟᱵᱚ ᱠᱟᱱ ᱜᱮᱭᱟᱵᱚᱱ ᱛᱚ ᱟᱵᱚ ᱢᱟᱹᱱᱢᱤ ᱜᱮᱛᱚ ᱥᱚᱢᱟᱡ ᱨᱮᱱ
ᱦᱳᱭ
ᱦᱮᱸ ᱥᱮ ᱵᱟᱝ ᱟᱵᱚ ᱱᱤᱡᱮ ᱛᱮᱜᱮ ᱫᱟᱨᱮ ᱱᱟᱹᱲᱤ ᱠᱚᱵᱚᱱ ᱢᱟᱜ ᱯᱷᱟᱸᱫᱟᱣᱮᱫᱟ ᱱᱤᱡᱮᱨᱟᱜ ᱫᱷᱚᱝᱥᱚ ᱡᱟᱦᱟᱸ ᱠᱚ ᱞᱟᱹᱭ ᱞᱟᱹᱭ ᱜᱟᱱᱚᱜᱼᱟ ᱡᱟᱦᱟᱸ ᱫᱚ ᱱᱤᱡᱮᱨᱟᱜ ᱫᱷᱚᱝᱥᱚ ᱱᱤᱡᱮ ᱛᱮᱜᱮ ᱵᱚᱱ ᱠᱚᱨᱟᱣᱮᱫᱼᱟ
ᱦᱳᱭ ᱛᱚ ᱚᱱᱟᱜᱮ ᱟᱨᱠᱤ ᱟᱯᱮ ᱦᱚᱸ ᱵᱤᱨ ᱫᱤᱥᱚᱢ ᱜᱮ ᱥᱮᱪᱮᱫ ᱯᱟᱞᱮᱫ
ᱦᱮᱸ ᱵᱤᱨ ᱫᱚ ᱵᱤᱨ ᱜᱮ ᱟᱫᱚ ᱥᱮᱨᱚᱠᱚᱢ ᱢᱟᱨᱟᱝ ᱥᱟᱹᱦᱤᱡ ᱫᱚ ᱵᱟᱝᱟ ᱟᱨᱠᱤ ᱦᱩᱰᱤᱧ ᱢᱟᱪᱷᱟ ᱢᱮᱱᱟᱜ ᱛᱟᱞᱮᱭᱟ
ᱟᱪᱪᱷᱟ ᱟᱞᱮ ᱦᱚᱸ ᱵᱤᱨ ᱫᱤᱥᱚᱢ ᱜᱮ ᱛᱚ ᱟᱞᱮ ᱫᱚ ᱚᱲᱟᱜ ᱛᱟᱭᱱᱚᱢ ᱠᱷᱚᱱᱜᱮ ᱵᱤᱨ ᱫᱚ ᱮᱦᱚᱵ ᱟᱠᱟᱱᱟ
ᱚ
ᱟᱨ ᱟᱞᱮ ᱫᱚ ᱵᱤᱨ ᱛᱟᱞᱟ ᱨᱮᱜᱮᱞᱮ ᱛᱟᱦᱮᱱᱟ ᱞᱟᱹᱭ ᱜᱟᱱᱚᱜᱼᱟ
ᱚ
ᱚ
ᱟᱹᱰᱤ ᱱᱟᱯᱟᱭ
ᱦᱮᱸ ᱱᱟᱯᱟᱭ ᱫᱚ ᱱᱟᱯᱟᱭ ᱜᱮ ᱟᱫᱚ ᱩᱱᱟᱹᱜ ᱵᱚᱛᱚᱨ ᱦᱚᱸ ᱵᱚᱛᱚᱨ ᱟᱱᱟᱜ ᱜᱮ
ᱦᱮᱸ ᱛᱟᱦᱚᱞᱮ ᱡᱮᱦᱮᱛᱩ ᱵᱤᱨ ᱛᱟᱞᱟᱨᱮ ᱚᱲᱟᱜ ᱛᱟᱯᱮ ᱛᱟᱦᱮᱞᱮ ᱪᱮᱫ ᱞᱮᱠᱟ ᱥᱩᱡᱳᱜᱽ ᱥᱩᱵᱤᱫᱷᱟ ᱪᱮᱫ ᱞᱮᱠᱟ ᱥᱩᱵᱤᱫᱷᱟ ᱯᱮ ᱧᱟᱢ ᱮᱫᱟ ᱪᱮᱫ ᱚᱥᱩᱵᱤᱫᱟ ᱯᱮ ᱧᱟᱢ ᱚᱥᱩᱵᱤᱫᱟ ᱯᱮ ᱚᱥᱩᱵᱤᱫᱷᱟ ᱨᱮᱯᱮ ᱧᱩᱨᱩᱜ ᱠᱟᱱᱟ ᱠᱟᱹᱴᱤᱡ ᱡᱩᱫᱤ ᱵᱮᱱ ᱞᱟᱹᱭ ᱠᱮᱭᱟ ᱱᱟᱯᱟᱭ ᱠᱚᱜᱼᱟ
ᱦᱮᱸ ᱯᱳᱭᱞᱳ ᱫᱚ ᱚᱥᱩᱵᱤᱫᱷᱟ ᱜᱮᱞᱤᱧ ᱞᱟᱹᱭᱟ ᱦᱮᱸ ᱥᱮ ᱵᱟᱝ ᱢᱟᱱᱮ ᱚᱥᱩᱵᱤᱫᱟ ᱫᱚ ᱱᱚᱜᱼᱚ ᱱᱚᱝᱠᱟ ᱡᱮ ᱟᱞᱮ ᱚᱲᱟᱜ ᱛᱟᱭᱱᱚᱢ ᱠᱷᱚᱱ ᱜᱮ ᱵᱤᱨᱢᱟ ᱮᱦᱚᱵ ᱟᱠᱟᱱᱟ ᱛᱚ ᱟᱫᱚ ᱦᱟᱹᱛᱤ ᱠᱚᱣᱟᱜ ᱵᱚᱛᱚᱨ ᱛᱟᱨᱯᱚᱨ ᱟᱫᱚ ᱱᱚᱜᱼᱚᱭ ᱚᱲᱟᱜ ᱠᱚᱨᱮ ᱡᱟᱦᱟ ᱢᱮᱨᱚᱢ ᱠᱚ ᱢᱮᱱᱟᱜ ᱠᱚᱣᱟ ᱥᱤᱢ ᱠᱚ ᱢᱮᱱᱟᱜ ᱠᱚᱣᱟ ᱦᱮᱸ ᱥᱮ ᱵᱟᱝᱟ ᱦᱮᱸ ᱛᱚ ᱛᱩᱭᱩ ᱠᱚᱦᱚᱸ ᱫᱚᱢᱮ ᱠᱚ ᱦᱤᱨᱤᱭᱟᱞᱮ ᱜᱮᱭᱟ ᱜᱷᱟᱱᱮ ᱜᱷᱟᱱᱮᱜ ᱜᱮ ᱦᱟᱰᱜᱟᱨ ᱠᱚ ᱟᱫᱚ ᱩᱱᱟᱹᱜ ᱪᱮᱦᱨᱟ ᱞᱮ ᱟᱹᱥᱩᱞ ᱠᱟᱠᱚᱣᱟᱢ ᱛᱚ ᱩᱱᱠᱩ ᱞᱟᱹᱜᱤᱫ ᱜᱮ ᱩᱱᱠᱩ ᱵᱷᱟᱠᱷᱨᱟᱜ ᱜᱮ ᱛᱟᱦᱮᱱᱟ
ᱦᱮᱸ
ᱢᱟᱱᱮ ᱪᱮᱫ ᱦᱚᱸ ᱟᱨ ᱚᱱᱮ ᱦᱟᱹᱛᱤ ᱵᱚᱛᱚᱨ ᱫᱚ ᱟᱹᱰᱤ ᱯᱟᱹᱦᱤᱞ ᱠᱷᱚᱱ ᱜᱮ ᱛᱟᱦᱮᱸ ᱠᱟᱱᱟ ᱡᱮ ᱱᱮᱛᱟᱨ ᱚᱱᱠᱟ ᱫᱚ ᱵᱟᱝ ᱢᱤᱫ ᱫᱷᱟᱣ ᱚᱱᱠᱟ ᱦᱩᱭ ᱵᱟᱲᱟ ᱠᱟᱱᱟ ᱡᱮ ᱟᱞᱮᱭᱟᱜ ᱚᱲᱟᱜ ᱠᱩᱰᱟᱹᱢ ᱴᱷᱮᱱ ᱜᱮ ᱦᱮᱡ ᱟᱠᱟᱱᱟᱭ ᱟᱞᱮ ᱫᱚ ᱵᱟᱞᱮ ᱵᱩᱡ ᱫᱟᱲᱮ ᱠᱟᱣᱫᱟ ᱛᱚ ᱟᱫᱚ ᱠᱷᱚᱛᱤ ᱫᱚ ᱵᱟᱝ ᱠᱷᱚᱛᱤ ᱛᱤ ᱦᱚᱴᱚ ᱠᱟᱫᱟᱭ ᱵᱷᱟᱜᱮ ᱜᱮ ᱛᱟᱦᱮᱸ ᱠᱟᱱᱟ ᱚᱱᱟ ᱠᱷᱟᱹᱛᱤᱨ ᱛᱮᱜᱮ ᱦᱳᱭ ᱛᱚ ᱵᱟᱝ ᱠᱷᱚᱛᱤ ᱞᱮ ᱛᱟᱞᱮᱭᱟ ᱛᱚ ᱚᱱᱟ ᱫᱚ ᱚᱥᱩᱵᱤᱫᱟ ᱥᱩᱵᱤᱫᱟ ᱵᱚᱞᱛᱮ ᱱᱚᱜᱼᱚᱭ ᱮ ᱵᱤᱨ ᱛᱟᱭᱱᱚᱢ ᱨᱮ ᱚᱲᱟᱜ ᱛᱚ ᱛᱚ ᱡᱚᱠᱷᱚᱱ ᱜᱮᱞᱮ ᱢᱚᱱᱮ ᱠᱮᱫᱟ ᱡᱮ ᱚᱲᱟᱜ ᱨᱮ ᱵᱟᱴ ᱴᱤ ᱛᱷᱟᱹᱨᱤ ᱠᱚ ᱥᱟᱠᱲᱤ ᱢᱮᱱᱟᱜᱼᱟ ᱱᱤᱛᱚᱜ ᱫᱚ ᱥᱟᱯᱷᱟ ᱵᱟᱝ ᱵᱩᱡᱷᱟᱹᱣᱱᱤᱡ ᱠᱟᱱᱟ ᱛᱚ ᱵᱤᱨ ᱥᱮᱫ ᱪᱟᱞᱟᱣ ᱮᱱᱟ ᱥᱟᱠᱟᱢ ᱠᱚᱞᱮ ᱟᱜᱩ ᱠᱮᱫᱟ ᱦᱮ ᱥᱮ ᱟᱫᱚ ᱯᱟᱛᱲᱟ ᱵᱮᱱᱟᱣ ᱠᱟᱛᱮ ᱞᱮ ᱫᱟ ᱫᱟᱠᱟ ᱠᱚᱞᱮ ᱡᱚᱢ ᱠᱮᱫᱟ ᱯᱷᱩᱲᱩᱜ ᱠᱮᱫᱟᱞᱮ ᱩᱛᱩ ᱠᱚᱞᱮ ᱡᱚᱢᱟ ᱦᱮᱸ ᱪᱮ ᱛᱚ ᱥᱮᱛᱟᱜ ᱯᱷᱮᱨ ᱟᱵᱟᱨ ᱵᱟᱨᱟᱥ ᱠᱚ ᱵᱟᱝ ᱥᱟᱱᱟᱭᱱᱤᱜ ᱜᱮᱭᱟ ᱛᱚ ᱟᱛᱩ ᱫᱤᱥᱚᱢ ᱨᱮ ᱛᱟᱦᱮᱸ ᱞᱮᱱᱠᱷᱟᱱ ᱫᱚ ᱫᱟᱹᱛᱟᱹᱱᱤ ᱠᱚᱦᱚᱸ ᱚᱰᱮ ᱠᱷᱚᱱ ᱜᱮᱞᱮ ᱩᱱᱠᱩ ᱠᱚ ᱟᱹᱜᱩᱭᱟ ᱛᱟᱯᱚᱨ ᱟᱨ ᱵᱤᱨ ᱠᱚᱨᱮ ᱡᱟᱦᱟᱸᱱ ᱩᱫ ᱠᱚ ᱦᱮᱸ ᱥᱮ ᱵᱟᱝ ᱩᱫ ᱠᱚ ᱛᱟ ᱯᱩᱴᱠᱟᱹ ᱠᱚ ᱚᱱᱟ ᱠᱚᱜᱮ ᱧᱟᱢᱚᱜ ᱜᱮᱭᱟ ᱟᱞᱮᱥᱮᱫ ᱫᱚ ᱠᱟᱹᱴᱤᱡ ᱡᱟᱹᱥᱛᱤ ᱧᱚᱜ ᱜᱮ
ᱦᱳᱭ ᱯᱚᱨᱚᱛᱮᱠᱴᱤ ᱡᱤᱱᱤᱥ ᱨᱮᱱᱟᱜ ᱜᱮ ᱟᱨ ᱠᱤ ᱥᱩᱫᱷᱩ ᱢᱟᱛᱨᱚ ᱵᱤᱨ ᱨᱮᱱᱟᱜ ᱫᱚ ᱵᱟᱝᱟ ᱯᱨᱚᱛᱮᱠᱴᱤ ᱡᱤᱱᱤᱥ ᱨᱮᱱᱟᱜ ᱜᱮ ᱡᱮᱢᱚᱱ ᱱᱟᱯᱟᱭ ᱫᱤᱠ ᱛᱟᱦᱮᱱᱟ ᱛᱮᱢᱱᱤ ᱚᱱᱟ ᱨᱮᱱᱟᱜ ᱵᱟᱹᱲᱤᱡ ᱫᱤᱠ ᱦᱚᱸ ᱛᱟᱦᱮᱱᱟ ᱦᱮᱸ ᱥᱮ ᱵᱟᱝᱟ
ᱦᱮᱸ ᱦᱮᱸ
ᱦᱮᱸ ᱡᱟᱦᱟᱸ ᱞᱮᱠᱟ ᱦᱚᱸᱜᱼᱚᱭ ᱟᱵᱤᱱ ᱵᱤᱱ ᱞᱟᱹᱭ ᱠᱮᱜᱼᱟ ᱡᱮ ᱟᱯᱮ ᱥᱮᱱ ᱫᱚ ᱦᱚᱸᱚ ᱚᱱᱠᱟ ᱦᱟᱹᱛᱤ ᱟᱨᱠᱤ ᱩᱛᱯᱟᱛ ᱢᱮᱱᱟᱜ ᱟᱹᱱᱤᱡ ᱛᱚ ᱪᱮᱫ ᱞᱮᱠᱟ ᱚᱱᱟ ᱢᱤᱫᱴᱟᱱ ᱵᱟᱹᱲᱤᱡ ᱟᱨᱠᱤ ᱛᱮᱢᱱᱤ ᱚᱱᱠᱟ ᱵᱷᱟᱜᱤ ᱦᱚᱸ ᱡᱮᱢᱚᱱ ᱟᱯᱮ ᱢᱟᱱᱮ ᱵᱤᱨ ᱠᱚ ᱠᱷᱚᱱᱟᱜ ᱛᱤᱱᱟᱹᱜ ᱨᱚᱠᱚᱢᱟᱜ ᱟᱨᱠᱤ ᱥᱟᱦᱟᱱ ᱥᱟᱠᱟᱢ
ᱥᱟᱠᱟᱢ ᱦᱳᱭ
ᱡᱚᱛᱚ ᱞᱮᱠᱟᱱᱟᱜ ᱜᱮᱯᱮ ᱧᱟᱢ ᱮᱜᱼᱟ
ᱦᱩᱸ
ᱦᱮᱸᱥᱮ ᱵᱟᱝᱟ ᱟᱨ ᱛᱤᱱᱟᱹᱜ ᱱᱟᱯᱟᱭ ᱢᱟᱱᱮ ᱯᱚᱨᱚᱠᱤᱛᱤ ᱛᱟᱞᱟᱨᱮ ᱯᱮ ᱛᱟᱦᱮᱱ ᱜᱮᱭᱟ ᱚᱱᱟ ᱦᱚᱸ ᱢᱤᱫᱴᱟᱝ ᱟᱹᱰᱤ ᱱᱟᱯᱟᱭ
ᱦᱮᱸ ᱚᱱᱟ ᱛᱚ ᱥᱟᱹᱨᱤ ᱠᱟᱛᱷᱟ ᱠᱟᱱ ᱜᱮᱭᱟ ᱢᱮᱱᱠᱷᱟᱱ ᱡᱟᱦᱟᱸ ᱛᱤᱱᱟᱹᱜ ᱜᱟᱱ ᱱᱟᱯᱟᱭ ᱛᱮᱞᱮ ᱛᱟᱦᱮᱸᱱᱟ ᱩᱱᱟᱹᱜ ᱜᱮ ᱵᱚᱛᱚᱨ ᱵᱚᱛᱚᱨ ᱛᱮᱜᱮ ᱛᱟᱦᱮᱸᱱ ᱜᱮᱭᱟ ᱡᱟᱹᱥᱛᱤ
ᱦᱮᱸ ᱵᱚᱛᱚᱨ ᱫᱚ ᱚᱱᱠᱟ ᱫᱚ ᱛᱟᱦᱮᱱ ᱜᱮᱭᱟ ᱚᱱᱠᱟ ᱚᱱᱠᱟ ᱫᱤᱥᱚᱢ ᱫᱚ ᱠᱟᱹᱴᱤᱡ ᱵᱚᱛᱚᱨ ᱜᱮ ᱛᱟᱦᱮᱸ ᱫᱚ ᱥᱟᱵᱷᱟᱵᱤᱠ ᱵᱮᱯᱟᱨ ᱡᱟᱦᱟᱸᱛᱮ ᱡᱟᱦᱟᱸ ᱞᱮᱠᱟ ᱢᱟᱱᱮ ᱡᱟᱦᱟᱸ ᱡᱩᱫᱤ ᱠᱟᱹᱢᱤ ᱛᱮᱱᱟᱜ ᱛᱟᱦᱮᱸᱱᱟ ᱛᱚ ᱟᱢ ᱫᱚ ᱵᱮᱲᱟ ᱛᱟᱦᱮᱸᱱ ᱛᱩᱞᱩᱡ ᱜᱮ ᱠᱟᱹᱢᱤ ᱢᱮ ᱵᱮᱲᱟ ᱰᱩᱵᱩᱡ ᱠᱟᱛᱮ ᱛᱮᱫᱚ ᱵᱟᱢ ᱠᱟᱹᱢᱤ ᱫᱟᱲᱮᱭᱟᱜᱼᱟ
ᱦᱮᱸ ᱱᱚᱜᱼᱚᱭ ᱡᱮ ᱱᱤᱛᱚᱜ ᱦᱮᱸ ᱥᱮ ᱵᱟᱝ ᱦᱮᱸ ᱱᱚᱜᱼᱚᱭ ᱨᱚᱯᱚᱲ ᱞᱟᱹᱜᱤᱫ ᱱᱚᱜᱼᱚᱭ ᱱᱤᱛᱚᱜ ᱦᱮᱡ ᱦᱩᱭ ᱟᱠᱟᱱᱟ ᱦᱮᱸ ᱥᱮ ᱱᱤᱛᱚᱜ ᱦᱚᱸ ᱵᱤᱨ ᱥᱮᱫ ᱨᱮᱜᱮ ᱢᱮᱱᱟᱜ ᱞᱤᱧᱟᱹ ᱟᱹᱞᱤᱧ ᱫᱚ ᱟᱫᱚ ᱚᱲᱟᱜ ᱠᱷᱚᱱ ᱫᱚ ᱫᱚᱢᱮ ᱫᱚ ᱵᱟᱝ ᱥᱟᱹᱜᱤᱧᱟ ᱟᱫᱚ ᱚᱲᱟᱜ ᱨᱮ ᱵᱟᱯᱞᱟ ᱚᱲᱟᱜ ᱦᱩᱭᱩᱜ ᱠᱟᱱᱟ ᱤᱭᱟᱹ ᱟ ᱟᱹᱛᱩ ᱨᱮᱫᱚ ᱵᱟᱯᱞᱟ ᱚᱲᱟᱜ ᱦᱩᱭᱩᱜ ᱠᱟᱱᱟ ᱛᱚ ᱛᱚ ᱠᱟᱹᱴᱤᱡ ᱫᱚᱢᱮ ᱵᱚᱠᱥ ᱠᱚᱠᱚ ᱪᱟᱹᱞᱩ ᱟᱠᱟᱫᱟ ᱟᱨ ᱟᱹᱞᱤᱧ ᱫᱚ ᱩᱱᱟᱹᱜ ᱫᱚ ᱵᱟᱞᱤᱧ ᱠᱩᱥᱤᱭᱟᱜ ᱜᱮᱭᱟ ᱵᱚᱠᱥ ᱠᱚᱫᱚ ᱢᱟᱱᱮ ᱞᱩᱛᱩᱨ ᱨᱮ ᱫᱚᱢᱮ ᱥᱚᱢᱚᱥᱥᱟ ᱜᱮᱛᱟ ᱞᱤᱧᱟ ᱟᱹᱞᱤᱧᱟᱜ ᱫᱚ ᱠᱟᱹᱴᱤᱡ
ᱚ ᱟᱪᱪᱷᱟ ᱟᱪᱪᱷᱟ ᱟᱪᱪᱷᱟ
ᱚᱱᱟ ᱵᱟᱹᱞᱤᱧ ᱠᱩᱥᱤᱭᱟᱜ ᱜᱮᱭᱟ ᱟᱨ ᱟᱹᱞᱤᱧ ᱥᱩᱢᱩᱝ ᱫᱚ ᱵᱟᱝ ᱢᱟᱱᱮ ᱜᱚᱲᱚᱢ ᱦᱟᱲᱟᱢ ᱠᱚ ᱛᱟᱦᱮᱸ ᱠᱟᱱᱟᱭ ᱛᱚ ᱩᱱᱤ ᱦᱚᱸ ᱚᱱᱠᱟ ᱯᱨᱚᱵᱞᱮᱢ ᱥᱚᱢᱚᱥᱥᱟ ᱫᱚ ᱛᱟᱦᱮᱸ ᱠᱟᱱ ᱛᱟᱭᱟ ᱛᱚ ᱚᱱᱮ ᱟᱨ ᱱᱚᱝᱠᱟ ᱱᱮᱛᱟᱨ ᱱᱟ ᱡᱩᱣᱟᱹᱱ ᱜᱤᱫᱽᱨᱟᱹ ᱛᱚ ᱵᱟᱠᱚ ᱵᱩᱡᱷᱟᱹᱣ ᱜᱮᱭᱟ ᱵᱚᱠᱥ ᱟᱹᱰᱤ ᱡᱳᱨ ᱡᱳᱨ ᱛᱮᱠᱚ ᱪᱟᱹᱞᱩᱭᱟ ᱦᱟᱨᱴ ᱨᱮᱱᱟᱜ ᱟᱹᱰᱤ ᱯᱨᱚᱵᱞᱮᱢ ᱦᱩᱭᱩᱜ ᱛᱟᱠᱚ ᱜᱮᱭᱟ ᱥᱮ ᱚᱠᱟ ᱫᱚ ᱵᱟᱠᱚ ᱵᱩᱡᱷᱟᱹᱣ ᱮᱫᱟ ᱱᱮᱛᱟᱨ ᱨᱮᱱ ᱜᱤᱫᱽᱨᱟᱹ ᱠᱚᱫᱚ
ᱦᱮᱸ ᱦᱮᱸ ᱟᱫᱚ ᱵᱟᱠᱚ ᱵᱩᱡᱷᱟᱹᱣᱼᱟ ᱟᱫᱚ ᱪᱮᱫ ᱱᱤᱡᱮ ᱜᱮ ᱥᱟᱦᱟᱜ ᱦᱩᱭᱩᱜᱼᱟ
ᱦᱳᱭ ᱟᱫᱚ ᱩᱯᱟᱹᱭ ᱛᱚ ᱵᱟᱝ ᱥᱮ ᱟᱫᱚ ᱱᱤᱡᱮ ᱫᱚ ᱡᱩᱣᱟᱹᱱ ᱜᱤᱫᱽᱨᱟᱹ ᱠᱟᱱᱟᱢ ᱦᱮᱸ ᱥᱟᱦᱟᱭᱮᱱᱟᱢ ᱢᱮᱱᱠᱷᱟᱱ ᱢᱤᱫᱴᱟᱝ ᱦᱟᱲᱟᱢ ᱦᱚᱲ ᱡᱟᱦᱟᱸᱭ ᱦᱟᱯᱟ ᱥᱟᱵ ᱠᱟᱛᱮ ᱛᱟᱲᱟᱢᱟᱭ ᱦᱮᱸ ᱥᱮ ᱛᱚ ᱩᱱᱤ ᱛᱚ ᱟᱨ ᱟᱵᱚ ᱞᱮᱠᱟ ᱫᱚ ᱵᱟᱝ ᱥᱟᱦᱟᱣ ᱫᱟᱲᱮᱭᱟᱜᱼᱟᱭ ᱦᱮᱸ ᱥᱮ ᱵᱟᱝᱼᱟ
ᱦᱳᱭ ᱩᱱᱤᱛᱚ ᱟᱨ ᱵᱟᱭ ᱥᱟᱦᱟᱣ ᱫᱟᱲᱮᱭᱟᱜᱼᱟ ᱟᱨ ᱱᱮᱛᱟᱨ ᱩᱱᱠᱩ ᱨᱮᱱ ᱜᱤᱫᱽᱨᱟᱹ ᱮᱢᱚᱱ ᱠᱚ ᱵᱟᱡᱟᱣᱼᱟ ᱯᱩᱨᱟᱹ ᱯᱟᱥᱮᱨᱮ ᱡᱟᱦᱟᱸ ᱡᱟᱦᱟᱸ ᱚᱲᱟᱜ ᱨᱮ ᱵᱟᱯᱞᱟ ᱵᱟᱯᱞᱟ ᱚᱲᱟᱜ ᱚᱱᱟ ᱚᱲᱟᱜ ᱦᱚᱸ ᱛᱩᱞ ᱛᱩᱞᱟᱭ ᱟᱬᱜᱚᱭᱟ ᱟᱨ ᱯᱟᱥᱮ ᱨᱮᱱᱟᱜ ᱚᱲᱟᱜ ᱦᱚᱸ ᱛᱩᱞ ᱟᱬᱜᱚᱱᱟ
ᱦᱮᱸ ᱱᱮᱛᱟᱨ ᱫᱚ ᱚᱱᱠᱟ ᱜᱮᱛᱚ ᱪᱟᱞᱟᱜ ᱠᱟᱱᱟ ᱡᱮ ᱥᱩᱫᱷᱩ ᱟᱞᱮᱴᱷᱮᱱ ᱚᱱᱠᱟ ᱫᱚ ᱵᱟᱝ ᱜᱚᱴᱟ ᱜᱮᱛᱚ ᱚᱱᱠᱟ ᱜᱮ ᱦᱩᱭᱩᱜ ᱠᱟᱱᱟ
ᱦᱳᱭ ᱢᱟᱹᱱᱢᱤᱭᱟᱜ ᱦᱚᱸ ᱚᱥᱩᱵᱤᱫᱟ ᱚᱱᱟ ᱥᱟᱶᱛᱮ ᱥᱚᱵᱽᱫᱚ ᱫᱩᱥᱚᱱ ᱦᱚᱸ ᱦᱩᱭᱩᱜ ᱠᱟᱱᱟ
ᱦᱮᱸ ᱯᱨᱚᱠᱤᱛᱤ ᱨᱮᱫᱚ ᱟᱹᱰᱤ ᱢᱟᱨᱟᱝ ᱤᱯᱷᱮᱠᱴ ᱯᱟᱲᱟᱜ ᱠᱟᱱᱟ ᱱᱚᱣᱟ ᱪᱮᱛᱟᱱ ᱫᱚ ᱩᱱᱠᱩ ᱫᱚ ᱵᱟᱠᱚ ᱵᱩᱡᱷᱟᱹᱣ ᱮᱫᱟ ᱥᱮ
ᱦᱳᱭ ᱦᱳᱭ ᱚᱱᱟᱜᱮ ᱟᱫᱚ ᱩᱱᱠᱩ ᱵᱩᱡᱷᱟᱹᱣ ᱦᱚᱪᱚ ᱞᱟᱹᱜᱤᱫ ᱛᱮᱫᱚ ᱦᱚᱜ-ᱚᱱᱚᱝᱠᱟ ᱟᱵᱚ ᱚᱱᱠᱟ ᱟᱛᱳ ᱨᱮ ᱢᱟᱱᱮ ᱟᱨᱠᱤ ᱡᱩᱣᱟᱹᱱ ᱠᱚ ᱚᱱᱠᱟ ᱡᱩᱢᱤᱫᱚᱜ ᱦᱩᱭᱩᱜᱼᱟ ᱡᱩᱢᱤᱫ ᱠᱟᱛᱮ ᱵᱩᱡᱷᱟᱹᱣ ᱠᱚ ᱦᱩᱭᱩᱜᱼᱟ ᱚᱱᱟ ᱵᱮᱜᱚᱨ ᱛᱚ ᱟᱨ ᱵᱟᱝᱠᱚ ᱵᱩᱡᱷᱟᱹᱣᱼᱟ ᱟᱨ ᱮᱠᱞᱟ ᱮᱠᱞᱟ ᱫᱚ ᱢᱤᱫ ᱢᱤᱫ ᱦᱚᱲ ᱡᱩᱫᱤᱢ ᱪᱟᱞᱟᱣ ᱠᱟᱛᱮᱢ ᱢᱮᱛᱟ ᱠᱚᱣᱟ ᱛᱟᱦᱚᱞᱮ ᱟᱢᱜᱮ ᱦᱟᱸᱜ ᱵᱟᱨᱭᱟ ᱯᱮᱭᱟ ᱠᱟᱛᱷᱟ ᱠᱚ ᱟᱸᱡᱚᱢᱟᱢᱟ
ᱦᱮᱸ
ᱡᱮ ᱰᱮᱞᱤ ᱞᱮ ᱨᱟᱹᱥᱠᱟᱹᱭ ᱮᱫᱟ ᱠᱤ ᱢᱤᱫ ᱫᱤᱱ ᱞᱮ ᱨᱟᱹᱥᱠᱟᱹᱭᱮᱫᱟ ᱟᱫᱚ ᱦᱮᱸ ᱨᱟᱹᱥᱠᱟᱹ ᱫᱚ ᱨᱟᱹᱥᱠᱟᱹ ᱜᱮ ᱟᱫᱚ ᱡᱚᱛᱚ ᱦᱚᱲᱟᱜ ᱢᱟᱱᱮ ᱚᱥᱩᱵᱤᱫᱟ ᱦᱚᱸᱛᱚ ᱠᱟᱹᱴᱤᱡ ᱧᱮᱞ ᱦᱩᱭᱩᱜᱼᱟ
ᱦᱮᱸ ᱱᱤᱡᱮᱨᱟᱜ ᱧᱮᱞ ᱞᱮᱠᱷᱟᱱ ᱛᱚ ᱵᱟᱝ ᱜᱟᱱᱚᱜᱼᱟ ᱥᱮ ᱡᱚᱛᱚ ᱦᱚᱲ ᱟᱛᱮᱫ ᱜᱮ ᱛᱟᱲᱟᱢ ᱦᱩᱭᱩᱜᱼᱟ ᱢᱤᱫ ᱥᱟᱶᱛᱮ
ᱦᱮᱸ ᱦᱳᱭ ᱚᱱᱟᱜᱮ ᱵᱟᱠᱚ ᱵᱩᱡᱟ ᱱᱮᱛᱟᱨ ᱨᱮᱱ ᱜᱤᱫᱟᱹᱨ ᱫᱚ
ᱦᱚᱸ ᱟᱫᱚ ᱪᱮᱠᱟ ᱟᱫᱚ ᱟᱫᱚ ᱠᱚ ᱩᱱᱠᱩ ᱫᱚ ᱢᱤᱫᱴᱮᱱ ᱠᱟᱛᱷᱟ ᱜᱮ ᱠᱚ ᱞᱟᱹᱭᱟ ᱡᱮ ᱪᱮᱫ ᱜᱮᱨᱮᱱᱴᱤ ᱢᱮᱱᱟᱜ ᱛᱟᱵᱚᱱᱟ ᱡᱮ ᱛᱮᱦᱮᱧ ᱢᱮᱱᱟᱜ ᱵᱚᱱᱟ ᱜᱟᱯᱟ ᱵᱟᱹᱱᱩᱜ ᱵᱚᱱᱟ ᱦᱮᱸᱥᱮ ᱥᱮ ᱵᱟᱝᱟ ᱚᱱᱟ ᱫᱚ ᱥᱟᱹᱨᱤ ᱠᱟᱛᱷᱟ ᱜᱮ ᱠᱟᱱᱟ ᱛᱮᱦᱤᱧ ᱢᱮᱱᱟᱜ ᱵᱚᱱᱟ ᱜᱟᱯᱟ ᱵᱟᱝ ᱜᱟᱯᱟ ᱵᱟᱝ ᱦᱚᱸᱵᱚᱱ ᱛᱟᱦᱮᱸ ᱫᱟᱲᱮᱭᱟᱜᱼᱟ ᱱᱚᱣᱟ ᱫᱚ ᱚᱠᱚᱭ ᱦᱚᱸ ᱵᱟᱝᱠᱚ ᱞᱟᱹᱭ ᱫᱟᱲᱮᱭᱟᱜᱼᱟ ᱢᱮᱱᱠᱷᱟᱱ ᱟᱫᱚ ᱚᱸᱰᱮ ᱠᱚ ᱞᱟᱹᱭᱟ ᱡᱮ ᱮ ᱛᱤᱱᱟᱹᱜ ᱫᱤᱱ ᱵᱚᱱ ᱛᱟᱦᱮᱱᱟ ᱩᱱᱟᱹᱜ ᱫᱤᱱ ᱵᱚᱱ ᱨᱟᱹᱥᱠᱟᱹᱭᱟ᱾ ᱟᱫᱚ ᱨᱟᱹᱥᱠᱟᱹ ᱫᱚ ᱵᱟᱵᱩ ᱨᱟᱹᱥᱠᱟᱹᱭ ᱢᱮ ᱦᱮᱸ ᱥᱮ ᱵᱟᱝᱟ ᱟᱫᱚ ᱡᱷᱚ ᱛᱚ ᱠᱤᱪᱷᱩ ᱧᱮᱞ ᱵᱟᱲᱟ ᱠᱟᱛᱮᱫ ᱜᱮ ᱨᱟᱹᱥᱠᱟᱹᱭ ᱢᱮ ᱦᱮᱸ᱾
ᱦᱮᱸ ᱚᱱᱟ ᱢᱟ ᱠᱟᱛᱷᱟ ᱠᱟᱱ ᱜᱮᱭᱟ᱾
ᱚᱱᱟ ᱢᱟ ᱠᱟᱛᱷᱟ ᱠᱟᱱ ᱜᱮᱭᱟ ᱟᱨ ᱥᱩᱫᱷᱩ ᱟᱨ ᱨᱟᱹᱥᱠᱟᱹ ᱥᱩᱫᱷᱩ ᱨᱟᱹᱥᱠᱟᱹ ᱞᱮᱠᱷᱟᱱ ᱛᱚ ᱟᱨ ᱵᱟᱝ ᱪᱟᱞᱟᱜᱼᱟ ᱨᱟᱹᱥᱠᱟᱹ ᱛᱮ ᱠᱤ ᱟᱨ ᱞᱟᱡ ᱵᱤᱜᱼᱟ?
ᱦᱮᱸ ᱚᱱᱟ ᱛᱚ ᱠᱟᱛᱷᱟ ᱠᱟᱱ ᱜᱮᱭᱟ ᱟᱫᱚ ᱵᱟᱠᱚ ᱵᱩᱡᱷᱟᱹᱣ ᱠᱷᱟᱱ ᱪᱤᱠᱟᱹᱭᱟᱵᱤᱱ ᱞᱟᱹᱭ ᱵᱤᱱ?
ᱟᱫᱚ ᱱᱮᱛᱟᱨ ᱨᱮᱱ ᱜᱤᱫᱽᱨᱟᱹ ᱫᱚ ᱚᱱᱮ ᱚᱱᱠᱟ ᱛᱚ ᱢᱟᱱᱮ ᱠᱟᱹᱴᱤᱡ ᱠᱷᱚᱱ ᱜᱮᱠᱚ ᱟᱲᱟᱜ ᱜᱤᱰ ᱠᱟᱫ ᱠᱚᱣᱟ ᱠᱟᱹᱴᱤᱡ ᱠᱷᱚᱱᱜᱮ ᱯᱷᱳᱱ ᱠᱚ ᱮᱢᱟ ᱠᱚᱣᱟ᱾ ᱚᱱᱟ ᱛᱮᱜᱮ ᱛᱚ ᱚᱝᱠᱟ ᱟᱨᱠᱤ ᱦᱩᱰᱤᱧ ᱠᱷᱚᱱ ᱥᱟᱥᱚᱱ ᱨᱮ ᱵᱟᱠᱚ ᱛᱟᱦᱮᱸ ᱞᱮᱱᱠᱷᱟᱱ ᱜᱤᱫᱽᱨᱟᱹ ᱫᱚ ᱠᱚ ᱵᱤᱜᱽᱲᱟᱹᱜ ᱜᱮᱭᱟ ᱠᱚ᱾
ᱦᱩᱸ ᱦᱩᱸ ᱦᱩᱸ
ᱦᱮᱸ ᱥᱮ ᱵᱟᱝ? ᱢᱤᱫ ᱠᱟ
ᱟᱵᱚ ᱡᱟᱦᱟᱸ ᱞᱮᱠᱟ ᱵᱚᱱ ᱥᱟᱥᱚᱱ ᱵᱚᱱ ᱧᱟᱢ ᱠᱟᱫᱟ ᱚᱱᱠᱟ ᱫᱚ ᱦᱳᱭᱛᱟ ᱱᱩᱠᱩ ᱫᱚ ᱵᱟᱝᱠᱚ ᱧᱟᱢ ᱠᱟᱜ ᱜᱮᱭᱟ᱾
ᱵᱟᱝ ᱟᱵᱚ ᱫᱚ ᱫᱟᱞ ᱦᱚᱸ ᱫᱟᱞ ᱵᱩᱱ ᱡᱚᱢ ᱠᱟᱫᱟ᱾
ᱦᱮᱸ
ᱱᱩᱠᱩ ᱫᱚ ᱩᱠᱩᱨ ᱫᱟᱞ ᱫᱚ ᱵᱟᱝ ᱢᱚᱪᱟᱛᱮ ᱡᱟᱦᱟᱸ ᱛᱤᱱᱟᱹᱜ ᱜᱟᱱᱮ ᱟᱨᱠᱤ ᱢᱮᱛᱟ ᱫᱮᱭᱟᱭ ᱵᱟᱥ ᱤᱱᱟᱹ ᱥᱩᱢᱩᱝ ᱜᱮ᱾ ᱱᱮᱛᱟᱨ ᱫᱚ ᱟᱭᱳ ᱵᱟᱵᱟ ᱛᱟᱠᱚ ᱜᱮᱠᱚ ᱡᱚᱵᱫᱩᱜ ᱠᱟᱱᱟ ᱜᱤᱫᱽᱨᱟᱹ ᱴᱷᱮᱱ᱾
ᱦᱳᱭ ᱟᱪ